ᱦᱮᱞᱚ ᱦᱮᱸ ᱡᱚᱦᱟᱨ ᱜᱮ ᱜᱚᱢᱠᱮ
ᱦᱮᱸ ᱡᱚᱦᱟᱨ ᱜᱮ ᱨᱚᱲ ᱵᱤᱱ
ᱦᱮᱸ ᱟᱹᱞᱤᱧᱟᱜ ᱟᱲᱟᱝ ᱵᱤᱱ ᱟᱸᱡᱚᱢ ᱮᱫᱟ ᱥᱮ
ᱦᱮᱸ ᱟᱹᱵᱤᱱᱟᱜ ᱟᱲᱟᱝ ᱞᱤᱧ ᱟᱸᱡᱚᱢᱮᱫ ᱠᱟᱱ ᱜᱮᱭᱟ ᱟᱹᱵᱤᱧ ᱵᱤᱱ ᱟᱸᱡᱚᱢᱮᱫᱟ ᱟᱹᱞᱤᱧᱟᱜ ᱟᱲᱟᱝ ᱛᱚ
ᱦᱮᱸᱻᱦᱮᱸᱻ ᱟᱸᱡᱚᱢ ᱮᱫᱟᱞᱤᱧ ᱟᱸᱡᱚᱢ ᱛᱚ ᱚᱱᱠᱮᱱᱟᱜ ᱜᱚᱢᱠᱮ ᱟᱹᱞᱤᱧ ᱫᱚ ᱫᱤᱥᱚᱢ ᱚᱲᱟᱜ ᱫᱚ ᱦᱩᱭᱩᱜ ᱠᱟᱱ ᱛᱟᱹᱞᱤᱧᱟ ᱯᱩᱨᱩᱞᱤᱭᱟᱹ
ᱟᱪᱪᱷᱟ ᱟᱪᱪᱷᱟ
ᱟᱹᱵᱤᱱ ᱫᱚ
ᱤᱧ ᱫᱚ ᱩᱛᱚᱨ ᱫᱤᱱᱟᱡᱽᱯᱩᱨ ᱰᱤᱥᱴᱨᱤᱠ
ᱟᱪᱪᱷᱟ ᱟᱪᱪᱷᱟ ᱚᱸ ᱛᱚ ᱜᱚᱝᱠᱮ ᱱᱟᱯᱟᱭ ᱵᱟᱲᱟ ᱜᱮᱛᱚ
ᱦᱮᱸ ᱱᱟᱯᱟᱭ ᱵᱟᱲᱟ ᱜᱮᱭᱟ ᱞᱤᱧ
ᱟᱪᱪᱷᱟ ᱟᱪᱪᱷᱟ ᱛᱚ ᱜᱚᱝᱠᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱱᱤᱭᱟᱹ ᱥᱚᱢᱚᱭ
ᱱᱤᱭᱟᱹ ᱥᱚᱢᱚᱭ ᱫᱚ ᱦᱚᱸᱭ ᱦᱩᱲᱩ ᱠᱚ ᱟᱞᱮ ᱥᱮᱫ ᱫᱚ ᱞᱟᱜᱟᱣ ᱵᱟᱲᱟᱭ ᱦᱩᱭᱩᱜ ᱜᱮᱭᱟ ᱚᱱᱟ ᱠᱚᱫᱚ ᱠᱚᱢᱯᱞᱤᱴ ᱵᱟᱲᱟ ᱠᱟᱛᱮ ᱫᱚ ᱚᱲᱟᱜ ᱠᱚᱨᱮ ᱜᱮ ᱫᱩᱲᱩᱵ ᱜᱤᱛᱤᱡ ᱠᱟᱢᱤ ᱠᱚ ᱫᱚ ᱩᱱᱟᱹᱜ ᱵᱟᱱᱩᱜᱼᱟ
ᱪᱟᱥ ᱵᱟᱥ ᱠᱚ ᱠᱚᱢᱯᱞᱤᱴ ᱟᱨ
ᱦᱩᱸ ᱦᱩᱸ ᱦᱩᱲᱩ ᱠᱚᱫᱚ ᱞᱟᱜᱟᱱ ᱠᱚᱢᱯᱞᱤᱴ ᱦᱩᱭ ᱠᱟᱱᱟ ᱟᱞᱮ ᱥᱮᱫ ᱫᱚ
ᱟᱪᱪᱷᱟ ᱟᱪᱪᱷᱟ ᱦᱚᱸ ᱦᱚ ᱜᱚᱝᱠᱮ ᱜᱚᱝᱠᱮ ᱟᱞᱮ ᱥᱮᱱ ᱫᱚ ᱫᱷᱤᱨᱤ ᱦᱟᱥᱟ ᱛᱚ ᱜᱚᱢᱠᱮ ᱛᱚ ᱠᱟᱹᱴᱤᱡ ᱵᱤᱞᱚᱢᱚᱜ ᱜᱮᱭᱟ ᱟᱞᱮᱭᱟᱜ ᱫᱚ ᱡᱚᱛᱚ ᱠᱤᱪᱷᱩ ᱜᱮ ᱢᱟᱱᱮ ᱡᱚᱛ ᱥᱚᱵ ᱫᱟᱜ ᱢᱟᱱᱮ ᱥᱮᱨᱢᱟ ᱫᱟᱜ ᱡᱟᱹᱲᱤ ᱟᱨᱠᱤ ᱟᱨ ᱥᱮᱨᱢᱟ ᱫᱟᱜ ᱡᱟᱹᱲᱤ ᱡᱩᱫᱤ ᱵᱟᱝ ᱛᱟᱦᱮᱱᱟ ᱵᱮᱥ ᱞᱮᱠᱟ ᱛᱟᱦᱚᱞᱮ ᱠᱷᱟᱱ ᱫᱚ ᱟᱫᱚ ᱢᱟᱱᱮ ᱨᱚᱦᱚᱭ ᱠᱚᱦᱚᱸ ᱢᱟᱱᱮ ᱪᱟᱥᱵᱟᱥ ᱠᱚᱫᱚ ᱵᱮᱥᱴᱷᱤᱠ ᱫᱚ ᱵᱟᱝ ᱜᱟᱱᱚᱜ ᱛᱟᱞᱮ ᱜᱮᱭᱟ
ᱟᱪᱪᱷᱟ ᱟᱪᱪᱷᱟ
ᱱᱚᱛᱮ ᱫᱚ ᱪᱟᱥ ᱵᱟᱟᱥ ᱠᱟᱱᱟ ᱦᱳᱴᱮᱞ ᱞᱟᱹᱜᱤᱫ ᱫᱚ ᱟᱹᱰᱤ ᱢᱚᱸᱡᱽ ᱡᱟᱭᱜᱟ ᱡᱚᱢᱤ ᱟᱞᱮ ᱥᱮᱫ ᱫᱚ
ᱟᱪᱪᱷᱟ ᱦᱮᱸ ᱛᱚ ᱜᱚᱝᱠᱮ ᱟᱞᱮ ᱥᱮᱱ ᱫᱚ ᱚᱱᱠᱟ ᱵᱩᱨᱩ ᱫᱤᱥᱚᱢ ᱞᱮᱠᱟ ᱠᱟᱱᱟ ᱟᱫᱚ ᱠᱟᱹᱴᱤᱡ ᱫᱷᱤᱨᱤ ᱦᱟᱥᱟ ᱠᱟᱱ ᱛᱟᱞᱮᱭᱟ ᱰᱩᱝᱨᱤ ᱠᱚ ᱢᱮᱱᱟᱜ ᱛᱟᱞᱮᱭᱟ ᱟᱫᱚ ᱦᱮᱸ ᱪᱟᱥ ᱵᱟᱥ ᱠᱚᱫᱚ ᱟᱨᱚ ᱠᱟᱹᱴᱤᱡ ᱤᱭᱟᱹ ᱜᱮᱞᱮ ᱯᱟᱲᱟᱜᱼᱟ ᱮᱸᱴᱠᱮᱴᱚᱬᱮ ᱨᱮᱜᱮ ᱦᱮᱸ ᱫᱟᱜ ᱥᱮᱨᱢᱟ ᱫᱟᱜ ᱡᱩᱫᱤ ᱵᱟᱭ ᱡᱟᱺᱲᱤ ᱟᱞᱮ ᱠᱷᱟᱡ ᱛᱟᱦᱞᱮ ᱮᱠᱷᱟᱱ ᱫᱚ ᱟᱫᱚ ᱵᱟᱞᱮ ᱪᱟᱥ ᱵᱟᱥ ᱫᱟᱲᱮᱭᱟᱜᱼᱟ
ᱟᱹᱰᱤ ᱦᱟᱨᱚᱱ ᱜᱮᱭᱟ ᱛᱚᱵᱮ ᱟᱯᱮ ᱥᱮᱫ ᱢᱟ
ᱦᱮᱸ ᱦᱮᱸ ᱜᱚᱝᱠᱮ ᱦᱮᱸ
ᱟᱨ ᱨᱮᱸᱜᱮᱡ ᱚᱨᱮᱡ ᱦᱚᱲ ᱫᱚ ᱛᱟᱦᱚᱞᱮ ᱡᱟᱦᱟᱸᱭ ᱡᱟᱦᱟᱱᱟᱜ ᱪᱟᱹᱠᱨᱤ ᱡᱤᱵᱤ ᱵᱟᱹᱱᱩᱜ ᱛᱟᱭᱟ ᱡᱟᱦᱟᱱᱟᱜ ᱵᱤᱡᱽᱱᱮᱥ ᱵᱟᱹᱱᱩᱜ ᱛᱟᱭᱟ ᱡᱮ ᱟᱯᱮᱥᱮᱫ ᱦᱩᱱᱟᱹᱝ ᱩᱱᱠᱩ ᱫᱚ ᱪᱮᱫ ᱞᱮᱠᱟ ᱠᱚ ᱠᱩᱞᱟᱹᱣ ᱠᱟᱛᱮ ᱠᱚ ᱡᱚᱢᱮᱜ ᱠᱟᱱᱟ
ᱜᱚᱝᱠᱮ ᱢᱟᱱᱮ ᱡᱟᱦᱟᱸᱭ ᱠᱚᱣᱟᱜ ᱤᱭᱟᱹ ᱠᱚ ᱵᱟᱹᱱᱩᱜ ᱛᱟᱠᱚᱣᱟ ᱟᱨ ᱩᱱᱠᱩ ᱫᱚ ᱟᱨᱠᱤ ᱚᱱᱠᱟᱜᱮ ᱟᱨᱠᱤ ᱡᱟ ᱦᱩᱭᱩᱜᱼᱟ ᱢᱟᱱᱮ ᱥᱟᱵᱠᱟᱜ ᱵᱤᱱ ᱢᱟᱱᱮ ᱫᱟᱜ ᱤᱭᱟᱹ ᱠᱟᱛᱮᱫ ᱜᱮ ᱪᱟᱥ ᱠᱚ ᱦᱩᱭᱩᱜᱼᱟ ᱚᱱᱟ ᱪᱟᱥᱵᱟᱥ ᱛᱮᱜᱮ ᱡᱟ ᱦᱩᱭᱩᱜᱼᱟ ᱟᱨᱠᱤ ᱤᱱᱟᱹ ᱛᱮᱜᱮ ᱠᱚ ᱤᱭᱟᱹᱭᱟ ᱟᱨᱠᱤ ᱟᱨ ᱚᱱᱟ ᱵᱟᱫ ᱠᱟᱛᱮᱫ ᱵᱟᱹᱠᱤ ᱟᱨᱠᱤ ᱵᱟᱦᱨᱮ ᱠᱟᱹᱢᱤ ᱠᱚ ᱪᱟᱞᱟᱜ ᱜᱮᱭᱟ ᱦᱮᱸ ᱵᱟᱝ ᱟᱨᱵᱟᱨ ᱡᱟᱦᱟᱸ ᱠᱚᱨᱮ ᱠᱟᱹᱴᱤᱡ ᱚᱱᱟ ᱠᱚᱨᱮ ᱞᱮᱵᱟᱨ ᱠᱟᱹᱢᱤ ᱠᱚ ᱦᱩᱭᱩᱜ ᱜᱮᱭᱟ ᱥᱩᱨ ᱠᱚᱨᱮ ᱦᱮᱸ ᱚᱱᱟ ᱠᱚ ᱚᱱᱟ ᱠᱚᱨᱮ ᱜᱮ ᱚᱱᱟ ᱠᱚ ᱠᱟᱹᱢᱤ ᱤᱭᱟᱹ ᱠᱷᱟᱸᱰᱟᱣ ᱠᱟᱛᱮᱜ ᱠᱚ ᱜᱷᱟᱸᱨᱚᱡᱽ ᱠᱚ ᱤᱭᱟᱹᱭ ᱛᱟᱠᱚᱣᱟ ᱟᱨᱠᱤ
ᱟᱪᱪᱷᱟ
ᱛᱚ ᱜᱚᱝᱠᱮ ᱟᱹᱵᱤᱱ ᱫᱚ ᱪᱮᱫ, ᱦᱮᱸ ᱢᱟ ᱞᱟᱹᱭ ᱵᱤᱱ ᱜᱚᱝᱠᱮ
ᱢᱮᱱᱮᱫ ᱠᱟᱱ ᱛᱟᱦᱮᱱᱟ ᱞᱤᱧ ᱱᱤᱭᱟᱹ ᱡᱮᱴᱟ ᱠᱟᱨᱭᱟ ᱮᱯ ᱢᱮᱱᱟᱜᱼᱟ ᱛᱚ
ᱦᱮᱸ ᱦᱮᱸ
ᱤᱱᱟᱹ ᱨᱮᱢᱟ ᱜᱚᱝᱠᱮ ᱟᱹᱞᱤᱧ ᱢᱟ ᱯᱨᱳᱯᱷᱟᱭᱤᱞ ᱴᱟᱥ ᱠᱚᱢᱯᱞᱤᱴ ᱠᱟᱛᱮᱜ ᱢᱟ ᱛᱳᱢᱟᱨ ᱦᱚᱪᱪᱮ ᱡᱟᱦᱟᱸᱭ ᱞᱤᱧ ᱠᱚᱞ ᱟᱠᱚᱣᱟ ᱵᱟᱝ ᱚᱱᱟ ᱨᱮᱭᱟᱜ ᱚᱯᱥᱮᱱ ᱟᱹᱞᱤᱧ ᱵᱟᱭ ᱩᱫᱩᱜ ᱟᱹᱞᱤᱧ ᱠᱟᱱᱟ
ᱛᱳ ᱜᱚᱢᱠᱮ ᱚᱱᱟᱫᱚ ᱟᱹᱵᱤᱱ ᱛᱤᱨᱤᱥ ᱢᱟᱱᱮ ᱛᱤᱨᱤᱥ ᱡᱚᱱ ᱵᱤᱱ ᱠᱚᱞ ᱯᱩᱨᱟᱹᱣ ᱠᱟᱜ ᱠᱚᱣᱟ
ᱟᱹᱞᱤᱧ ᱴᱷᱮᱱ ᱢᱟᱞᱤᱧ ᱩᱱᱟᱹᱜ ᱞᱤᱧ ᱠᱚᱞ ᱠᱚᱣᱟ ᱚᱱᱟ ᱠᱚᱞ ᱨᱮᱱᱟᱜ ᱚᱯᱥᱮᱱ ᱜᱮ ᱟᱹᱞᱤᱧ ᱴᱷᱮᱱ ᱵᱟᱝ ᱦᱤᱡᱩᱜ ᱢᱮᱱᱛᱮᱞᱤᱧ ᱠᱚᱞ ᱠᱚᱣᱟᱞᱤᱧ
ᱦᱮᱸᱪᱚᱝ ᱛᱟᱦᱚᱞᱮ ᱜᱚᱢᱠᱮ ᱟᱹᱞᱤᱧ ᱫᱚ ᱵᱟᱝᱞᱤᱧ ᱞᱟᱹᱭ ᱫᱟᱲᱮᱭᱟᱜ ᱠᱟᱱᱟ ᱟᱹᱞᱤᱧ ᱴᱷᱮᱱ ᱛᱚ ᱦᱤᱡᱩᱜ ᱠᱟᱱᱟ ᱦᱮᱸ
ᱢᱤᱫᱴᱮᱡ ᱜᱩᱜᱩᱞ ᱯᱷᱨᱚᱢ ᱥᱮ ᱪᱮᱫ ᱯᱮᱨᱮᱡ ᱦᱩᱭᱩᱜᱼᱟ ᱜᱚᱝᱠᱮ ᱚᱱᱟ
ᱦᱮᱸ ᱦᱮᱸ ᱦᱮᱸ ᱢᱤᱫᱴᱟᱝ ᱢᱮᱱᱟᱜᱼᱟ ᱤᱭᱟᱹᱨᱮ ᱞᱤᱝᱠ ᱨᱮ ᱜᱨᱩᱯ ᱨᱮᱱᱟᱜ ᱰᱤᱥᱠᱨᱤᱯᱥᱚᱱ ᱞᱤᱝᱠ ᱨᱮ
ᱟᱹᱞᱤᱧ ᱢᱟᱞᱤᱧ ᱯᱮᱨᱮᱡ ᱠᱮᱫᱟ ᱦᱩᱱᱟᱹᱜ ᱟᱫᱚ ᱠᱳᱱᱳ ᱤᱭᱟᱹ ᱜᱮᱢᱟ ᱵᱟᱝ ᱯᱮᱨᱮᱡ ᱠᱟᱛᱮ ᱟᱫᱚ ᱪᱮᱫ ᱡᱚᱛᱚᱞᱤᱧ ᱯᱷᱤᱞᱟᱯ ᱠᱮᱫᱟ ᱥᱟᱵᱢᱤᱴ ᱠᱮᱫᱟᱞᱤᱧ ᱛᱟᱨ ᱯᱚᱨᱮ ᱛᱚ ᱪᱮᱫ ᱦᱚᱸ ᱵᱟᱝ ᱮᱱ ᱜᱮᱵᱟᱭ ᱩᱫᱩᱜ ᱫᱟᱭ
ᱚ ᱛᱟᱦᱚᱞᱮ ᱜᱚᱝᱠᱮ ᱵᱟᱝᱞᱤᱧ ᱞᱟᱹᱭ ᱫᱟᱲᱮᱭᱟᱜ ᱠᱟᱱᱟ ᱟᱹᱵᱤᱱ
ᱡᱟᱦᱟᱸᱭᱟᱜ ᱱᱚᱜ-ᱚᱭ ᱟᱵᱤᱱ ᱵᱤᱱ ᱯᱷᱳᱱ ᱠᱮᱫᱟ ᱛᱚ, ᱛᱚ ᱟᱵᱤᱱᱟᱜ ᱯᱷᱳᱱ ᱫᱚ ᱟᱞᱤᱧ ᱴᱷᱮᱡ ᱦᱮᱡᱱᱟ ᱨᱤᱥᱤᱵᱷ ᱫᱟᱲᱮ ᱠᱮᱫᱟᱞᱤᱧ, ᱟᱫᱚ ᱟᱹᱞᱤᱧ ᱡᱟᱦᱟᱸᱭᱞᱤᱧ ᱯᱷᱳᱱᱟ ᱠᱚᱣᱟ ᱚᱱᱟ ᱵᱟᱹᱞᱤᱧ ᱫᱟᱲᱮᱭᱟᱜ ᱠᱟᱱᱟ ᱚᱱᱟ ᱚᱯᱥᱮᱱ ᱜᱮ ᱚᱸᱰᱮ ᱵᱟᱭ ᱩᱫᱩᱜ ᱠᱟᱱᱟ ᱡᱮᱭᱥᱮ ᱟᱵᱤᱱᱟᱜ ᱨᱮ ᱩᱫᱩᱜᱫᱟᱭ
ᱦᱮᱸ ᱟᱞᱤᱧᱟᱜ ᱨᱮᱫᱚᱭ ᱩᱫᱩᱜ ᱫᱚᱭ ᱩᱫᱩᱜ ᱮᱫᱟ
ᱦᱮᱸ
ᱟᱹᱞᱤᱧᱟᱜ ᱫᱚ ᱴᱟᱠᱥ ᱟᱹᱣᱨᱤ ᱠᱚᱢ ᱤᱭᱟᱹᱜ ᱛᱟᱹᱞᱤᱧᱟ ᱯᱩᱨᱟᱹᱜ ᱛᱟᱹᱞᱤᱧᱟ
ᱚᱸᱰᱮ ᱢᱤᱫᱴᱮᱡ ᱯᱨᱚᱯᱷᱟᱭᱤᱞ ᱨᱮ ᱪᱟᱞᱟᱜ ᱮᱸᱻ ᱚᱸᱰᱮ ᱵᱟᱭ ᱢᱮᱱᱫᱟ ᱱᱚᱛᱩᱱ ᱴᱟᱠᱥ ᱤᱭᱟᱹ ᱱᱚᱛᱩᱱ ᱴᱟᱠᱥ ᱡᱳᱜᱽ ᱠᱚᱨᱩᱱ ᱢᱮᱮᱱᱛᱮ ᱵᱟᱝ ᱦᱤᱡᱩᱜ ᱜᱮᱭᱟ ᱚᱸᱰᱮ ᱫᱚ ᱪᱮᱫ ᱞᱮᱠᱟᱭ ᱫᱟᱵᱮᱱ ᱟᱵᱮᱱ ᱫᱚ
ᱛᱚ ᱜᱚᱝᱠᱮ ᱚᱸᱰᱮ ᱫᱚ ᱟᱨᱠᱤ ᱨᱤᱯᱷᱨᱮᱥ ᱞᱮᱟᱜᱟᱭ ᱵᱤᱱ ᱥᱮ ᱚᱸᱰᱮ ᱤᱭᱟᱹᱨᱮ
ᱟᱪᱪᱷᱟ ᱟᱪᱪᱷᱟ ᱴᱷᱤᱠ ᱜᱮᱭᱟ ᱦᱟᱸᱜ ᱨᱤᱯᱷᱞᱮᱥ ᱟᱞᱤᱧ ᱦᱟᱸᱜ
ᱦᱮᱸ ᱦᱚᱸ ᱛᱚ ᱜᱚᱝᱠᱮ ᱪᱮᱫ ᱠᱚᱵᱤᱱ ᱪᱤᱠᱟᱹ ᱵᱟᱲᱟᱭ ᱜᱮᱭᱟ ᱟᱵᱤᱱ ᱫᱚ
ᱟᱹᱞᱤᱧ ᱫᱚ ᱢᱤᱫᱴᱮᱡ ᱤᱥᱴᱩᱰᱮᱱᱴ ᱠᱟᱱᱟᱞᱤᱧ
ᱟᱪᱪᱷᱟ ᱟᱪᱪᱷᱟ ᱯᱟᱹᱴᱷᱩᱣᱟᱹᱜ ᱠᱟᱱᱟ ᱵᱤᱱ ᱟᱫᱚ ᱪᱮᱫ ᱛᱮᱵᱤᱱ ᱚᱞᱚᱜ ᱠᱟᱱᱟ ᱜᱚᱝᱠᱮ ᱟᱹᱵᱤᱱ ᱫᱚ
ᱚᱞ ᱠᱚᱦᱚᱸ ᱢᱟ ᱜᱚᱝᱠᱮ ᱟᱹᱞᱤᱧ‌ ᱢᱟ ᱵᱟᱝᱞᱟ ᱛᱮᱜᱮ ᱟᱨᱠᱤ
ᱚ ᱚ ᱚ ᱱᱟᱯᱟᱭ ᱠᱟᱛᱷᱟ ᱦᱮᱸ ᱟᱹᱞᱤᱧ ᱦᱚᱸ ᱟᱹᱞᱤᱧ ᱫᱚ ᱟᱨᱠᱤ ᱤᱭᱟᱹ ᱨᱮᱱ ᱯᱟᱹᱴᱷᱩᱣᱟᱹ ᱠᱟᱱᱟᱞᱤᱧ ᱟᱨᱠᱤ ᱵᱟᱭᱳᱞᱚᱡᱤ ᱨᱮᱱ
ᱦᱮᱸ?
ᱵᱟᱭᱳᱞᱚᱡᱤ ᱵᱟᱭᱳᱞᱚᱡᱤ ᱨᱮᱱ ᱯᱟᱹᱴᱷᱩᱣᱟᱹ ᱠᱟᱱᱟᱞᱤᱧ
ᱚ
ᱦᱮᱸ
ᱟᱹᱞᱤᱧ ᱦᱚᱸ ᱜᱚᱝᱠᱮ ᱥᱟᱭᱮᱱᱥ ᱜᱮ ᱥᱟᱭᱮᱱᱥ ᱜᱮᱞᱤᱧ ᱟᱹᱞᱤᱧ ᱦᱚᱸᱞᱤᱧ ᱯᱟᱲᱦᱟᱜ
ᱟᱪᱪᱷᱟ ᱟᱪᱪᱷᱟ ᱥᱟᱭᱮᱱᱥ ᱜᱮ ᱟᱹᱰᱤ ᱱᱟᱯᱟᱭ ᱠᱟᱛᱷᱟ ᱛᱚ ᱜᱚᱝᱠᱮ ᱟᱵᱤᱱ ᱫᱚ ᱪᱮᱫ ᱨᱮᱵᱤᱱ ᱢᱚᱛᱞᱚᱵ ᱪᱮᱫ ᱵᱤᱱ ᱪᱤᱠᱟᱹᱭᱮᱫᱟ ᱱᱤᱛᱚᱜ ᱫᱚ ᱠᱚᱞᱮᱡᱽ ᱨᱮ ᱥᱮ
ᱱᱤᱛᱚᱜ ᱫᱚ ᱱᱚᱜᱼᱚᱭ ᱱᱚᱜ-ᱚᱭ ᱪᱟᱞᱟᱣᱮᱱ ᱫᱩ ᱦᱟᱡᱟᱨ ᱪᱷᱟᱵᱵᱤᱥ ᱟᱨᱠᱤ ᱱᱚᱜ-ᱚᱭ ᱪᱟᱞᱟᱜ ᱠᱟᱱ
ᱦᱮᱸ
ᱚᱱᱟ ᱨᱮᱞᱤᱤᱧ ᱧᱮᱞ ᱞᱮᱫᱟ ᱮᱭᱤᱪᱮᱥ ᱞᱤᱧ ᱮᱢ ᱞᱮᱫᱟ ᱟᱫᱚ ᱟᱹᱞᱤᱧ ᱫᱚ ᱤᱭᱟᱹ ᱢᱟᱱᱮ ᱡᱮᱠᱥᱯᱳ ᱨᱮᱱᱟᱜ ᱯᱷᱨᱚᱢᱞᱤᱧ ᱯᱷᱤᱞᱟᱯ ᱞᱮᱫᱟ ᱟᱸᱡᱚᱢ ᱠᱮᱫᱟ ᱵᱮᱱ ᱢᱮ ᱢᱟᱥ
ᱦᱮᱸ ᱦᱮᱸ ᱦᱮᱸ ᱵᱩᱡᱽ
ᱢᱟᱫᱽᱫᱷᱚᱢᱤᱠ ᱨᱮᱭᱟᱜ ᱢᱟᱨᱠᱥᱤᱴ ᱨᱮ ᱡᱮᱠᱥᱯᱳ ᱨᱮᱭᱟᱜ ᱞᱤᱧ ᱯᱷᱤᱞᱟᱯ ᱞᱮᱫ ᱟᱫᱚ ᱚᱱᱟᱜᱮ ᱟᱹᱞᱤᱧ ᱫᱚ ᱵᱟᱹᱞᱤᱧ ᱠᱚᱞᱮᱡᱟ ᱚᱱᱟ ᱚᱱᱟ ᱱᱚᱸᱰᱮ ᱜᱮ ᱪᱟᱱᱥ ᱞᱤᱧ ᱧᱟᱢᱟ ᱦᱟᱸᱜ ᱱᱚᱸᱰᱮ ᱠᱷᱚᱚᱡ ᱜᱮ ᱟᱹᱞᱤᱧ ᱫᱚ ᱛᱤᱱ ᱵᱚᱪᱷᱚᱨ ᱨᱮᱱᱟᱜ ᱯᱚᱞᱤᱴᱤᱠᱱᱤᱠ ᱚᱱᱟᱞᱤᱧ ᱠᱚᱨᱣᱟᱞᱤᱧ ᱟᱨ ᱚᱱᱟᱜᱮ ᱟᱨ ᱦᱟᱱᱛᱮ ᱫᱚ ᱢᱟᱱᱮ ᱟᱸᱚᱢ ᱠᱮᱫᱟ ᱵᱮᱱ
ᱦᱮᱸ ᱦᱮᱸ‌ ᱦᱮᱸ ᱵᱩᱡᱷᱟᱹᱣ ᱠᱮᱫᱟᱞᱤᱧ ᱛᱚ ᱟᱵᱤᱱ ᱫᱚ ᱟᱫᱚ ᱮᱴᱟᱜ ᱨᱮᱫᱚ ᱵᱟᱝᱵᱤᱱ ᱴᱨᱟᱭ ᱫᱟ ᱥᱮ
ᱦᱮᱸ ᱮᱴᱟᱜ ᱠᱚᱨᱮ ᱢᱟ ᱵᱟᱹᱞᱤᱧ ᱴᱮᱲᱟᱭ ᱵᱟᱲᱟᱣ ᱠᱟᱟᱜ ᱜᱮᱭᱟᱞᱤᱧ ᱮᱢᱟᱱ ᱛᱮᱭᱟᱜ ᱜᱚᱵᱷᱚᱨᱢᱮᱱᱴ ᱡᱚᱵ ᱠᱚᱨᱮᱞᱤᱧ ᱴᱨᱟᱭ ᱵᱟᱲᱟᱣ ᱠᱟᱜ ᱜᱮᱭᱟ ᱟᱫᱚ ᱵᱟᱝ ᱦᱩᱭ ᱠᱟᱱ ᱛᱟᱞᱤᱧ
ᱟᱪᱪᱷᱟ ᱦᱮᱸ ᱜᱚᱝᱠᱮ ᱟᱫᱚ ᱦᱮᱸ ᱟᱫᱚ ᱜᱚᱝ ᱟᱫᱚ ᱜᱚᱝ ᱪᱤᱠᱟᱹᱛᱮ ᱦᱩᱭ ᱠᱚᱜ-ᱟ ᱢᱤᱫ ᱫᱷᱟᱣ ᱛᱮᱫᱚ ᱵᱟᱝᱛᱚ ᱵᱟᱝ ᱦᱩᱭᱩᱜᱼᱟ ᱜᱚᱝᱠᱮ
ᱨᱚᱲ ᱢᱟ ᱵᱟᱝ ᱟᱸᱡᱚᱢᱚᱜ ᱠᱟᱱ ᱛᱟᱵᱮᱱ ᱜᱚᱝᱠᱮ
ᱦᱮᱸ ᱜᱚᱝᱠᱮ ᱞᱟᱹᱭ ᱫᱟᱞᱤᱧ ᱡᱮ ᱪᱮᱥᱴᱟ ᱫᱚ ᱪᱮᱥᱴᱟᱭ ᱜᱮ ᱦᱩᱭᱩᱜ-ᱟ ᱥᱮ ᱵᱟᱝ᱾ ᱵᱮᱥᱟ ᱞᱮᱠᱷᱟᱱ ᱛᱚ ᱵᱟᱝ ᱜᱟᱱᱚᱜᱼᱟ ᱦᱮᱸ ᱢᱤᱫ ᱫᱷᱟᱣ ᱨᱮ ᱛᱚ ᱵᱚᱱ ᱵᱟᱝ ᱦᱮᱸ ᱦᱮᱸ ᱦᱮᱸ
ᱛᱚ ᱟᱹᱵᱤᱱ ᱫᱚ ᱛᱟᱦᱚᱞᱮ ᱠᱩᱞ ᱦᱤᱡᱩᱜ ᱠᱟᱱᱟ ᱵᱤᱱ᱾
ᱦᱮᱸ ᱜᱚᱝᱼᱠᱮ ᱟᱹᱞᱤᱧ ᱦᱚᱸ ᱠᱟᱜᱟᱞᱤᱧ ᱱᱤᱭᱟᱹ ᱢᱩᱪᱟᱹᱫ ᱥᱮᱨᱢᱟ ᱛᱟᱞᱤᱧ
ᱟᱪᱪᱷᱟ ᱟᱪᱪᱷᱟ ᱢᱩᱪᱟᱹᱫ ᱥᱮ ᱢᱟ ᱛᱚᱵᱮ
ᱦᱮᱸ ᱦᱮᱸ ᱛᱚ ᱜᱚᱝᱠᱮ ᱟᱯᱮ ᱥᱮᱱ ᱫᱚ ᱪᱮᱫ ᱪᱮᱫ ᱞᱮᱠᱟ ᱵᱤᱨ ᱵᱩᱨᱩ ᱠᱚ ᱢᱮᱱᱟᱜ ᱟᱥᱮ ᱵᱟᱝ᱾ ᱪᱮᱫ ᱵᱤᱱ ᱞᱟᱹᱭ ᱮᱫᱟ?
ᱱᱤᱴ ᱠᱚ ᱵᱟᱵᱮᱱ ᱫᱩᱲᱩᱵ ᱵᱟᱞᱟ ᱞᱮᱱᱟ᱾
ᱵᱟᱝ ᱜᱚᱝᱠᱮ ᱟᱹᱞᱤᱧ ᱵᱟᱝ ᱠᱟᱱᱟ᱾ ᱩᱱᱟᱹᱜ ᱥᱮ ᱵᱟᱝᱞᱤᱧ ᱢᱚᱱᱮ ᱠᱟᱫᱟ᱾ ᱟᱨ ᱜᱚᱢᱠᱮ ᱪᱮᱫ ᱵᱤᱱ ᱞᱟᱹᱭᱟ ᱟᱵᱚ ᱫᱚ ᱦᱚᱲ ᱦᱚᱯᱚᱱᱟᱜ ᱫᱚ ᱟᱨᱠᱤ ᱟᱨ ᱟᱞᱮ ᱥᱮᱱ ᱫᱚ ᱟᱹᱰᱤ ᱤᱭᱟᱹ ᱢᱟᱱᱮ ᱡᱟᱭᱜᱟ ᱠᱟᱱᱟ᱾ ᱢᱟᱱᱮ ᱢᱟᱱᱮ ᱩᱱᱟᱹᱜ ᱟᱹᱛᱩ ᱫᱚᱢᱮ ᱟᱹᱛᱩ ᱚᱲᱟᱜ ᱜᱮ ᱵᱤᱨ ᱫᱤᱥᱚᱢ ᱛᱚ ᱦᱮᱸ
ᱦᱮᱸ
ᱟᱫᱚ ᱛᱟᱦᱚᱞᱮ ᱠᱷᱟᱱ ᱫᱚ ᱢᱟᱱᱮ ᱚᱱᱟ ᱠᱚᱫᱚ ᱵᱟᱝ ᱵᱟᱲᱟᱭ ᱞᱮᱠᱟᱜᱮ ᱟᱫᱚ ᱤᱭᱟᱹ ᱠᱷᱚᱱ ᱨᱟᱠᱟᱵ ᱦᱤᱡᱩᱜ ᱛᱚ ᱟᱫᱚ ᱩᱱᱟᱹᱜ ᱵᱮᱥᱤ ᱫᱚ ᱵᱟᱝ ᱵᱟᱲᱟᱭ ᱦᱩᱭᱩᱜ ᱠᱟᱱ ᱛᱟᱦᱮᱸᱫ ᱞᱟᱦᱟᱛᱮ ᱛᱚ ᱦᱮᱸ ᱟᱫᱚ ᱱᱤᱡᱮ ᱤᱭᱟᱹᱣᱟᱜ ᱦᱚᱸ ᱩᱱᱟᱹᱜ ᱠᱤᱪᱷᱩ ᱟᱨᱠᱤ ᱵᱟᱝ ᱛᱟᱦᱮᱸ ᱠᱟᱱᱟ᱾ ᱮᱴᱟᱜ ᱦᱚᱲ ᱞᱮᱠᱟ ᱫᱚ ᱟᱫᱚ ᱡᱟᱠ ᱤᱭᱟᱹ ᱠᱚ ᱠᱚᱞᱮᱡᱽ ᱠᱚᱜᱮ ᱠᱚᱨᱟᱣ ᱦᱩᱭᱩᱜ ᱠᱟᱱᱟ᱾
ᱪᱮᱫ ᱵᱤᱱ ᱞᱟᱹᱭᱮᱫ ᱛᱟᱦᱮᱱᱟ ᱟᱞᱮ ᱥᱮᱫ ᱫᱚ ᱱᱚᱝᱠᱟ ᱵᱤᱨ ᱵᱩᱨᱩ ᱫᱤᱥ ᱥᱟᱹᱢ ᱫᱚ ᱜᱟᱡᱟᱲ ᱫᱚ ᱵᱟᱹᱱᱩᱜᱼᱟ ᱟᱠᱟᱫ ᱟᱞᱮ ᱥᱮᱫ ᱫᱚ
ᱚ ᱟᱪᱪᱷᱟ ᱟᱪᱪᱷᱟ
ᱮᱠᱫᱚᱢ ᱧᱮᱞᱟ ᱥᱚᱢᱟᱱ ᱜᱮ ᱡᱚᱛᱚ ᱠᱤᱪᱷᱩ ᱯᱷᱚᱥᱚᱞ ᱠᱚ ᱪᱟᱥ ᱞᱟᱜᱟᱣ ᱫᱟᱠᱚ᱾
ᱦᱮᱸ ᱦᱮᱸ ᱚᱱᱟ ᱦᱚᱸ ᱜᱚᱝᱠᱮ ᱱᱟᱯᱟᱭ ᱜᱮ ᱟᱯᱮ ᱥᱮᱱ ᱦᱚᱸ ᱟᱯᱮ ᱥᱮᱫ ᱟᱯᱮᱭᱟᱜ ᱚᱱᱟ ᱦᱚᱸ ᱟᱯᱮᱭᱟᱜ ᱵᱷᱟᱜᱤᱭᱟᱜ ᱤᱭᱟᱹ ᱞᱮᱠᱟᱜᱮ ᱟᱞᱮ ᱥᱮᱱ ᱦᱚᱸ ᱟᱨ ᱠᱟᱹᱴᱤᱡ ᱟᱞᱟᱫᱟ ᱦᱮᱸ ᱟᱫᱚ ᱡᱚᱛᱚ ᱦᱚᱲ ᱫᱚ ᱵᱟᱵᱚᱱ ᱥᱚᱢᱟᱱ ᱜᱮᱭᱟ ᱛᱚ ᱜᱚᱢᱠᱮ
ᱦᱮᱸ ᱦᱮᱸ ᱦᱸ ᱟᱨ ᱟᱹᱞᱤᱧ ᱢᱟᱞᱤᱧ ᱟᱵᱮᱱ ᱡᱮ ᱥᱮᱛᱟᱜ ᱵᱮᱱ ᱞᱟᱹᱭ ᱠᱮᱫᱟ ᱟᱯᱮ ᱥᱮᱫ ᱫᱚ ᱫᱷᱤᱨᱤ ᱯᱮ ᱦᱟᱥᱟ ᱠᱚᱦᱚᱸ ᱫᱷᱤᱨᱤ ᱪᱮᱫ ᱞᱮᱠᱟ ᱯᱷᱚᱥᱚᱞ ᱵᱟᱝ ᱦᱩᱭᱩᱜᱼᱟ ᱛᱚ ᱱᱚᱛᱮ ᱫᱚ ᱚᱱᱟ ᱠᱷᱚᱡ ᱟᱹᱰᱤ ᱵᱮᱴᱟᱨ ᱜᱤ ᱢᱮᱱᱟᱜᱼᱟ ᱡᱚᱛᱚ ᱞᱮᱠᱟᱱ ᱥᱩᱵᱡᱤ ᱵᱤᱱ ᱞᱟᱜᱟᱣ ᱫᱟᱲᱮᱭᱟᱜᱼᱟ᱾ ᱡᱚᱢ ᱛᱷᱮᱠᱮ ᱥᱩᱨᱩ ᱠᱚᱨᱮ ᱡᱚᱛᱚ ᱠᱤᱪᱷᱩ ᱡᱚᱛᱚ ᱞᱮᱠᱟᱱᱟ ᱯᱷᱚᱥᱚᱞ ᱵᱮᱱ ᱵᱚᱫ ᱫᱟᱲᱮᱭᱟᱜᱼᱟ ᱱᱚᱛᱮ ᱫᱚ
ᱦᱳᱭ ᱦᱳᱭ ᱦᱮᱸ ᱜᱚᱝᱠᱮ ᱟᱞᱮ ᱥᱮᱱ ᱦᱚᱸ ᱢᱮᱱᱟᱜᱼᱟ ᱵᱤᱨ ᱢᱮᱱᱟᱜᱼᱟ᱾ ᱟᱨ ᱚᱱᱮ ᱵᱩᱨᱩᱠ ᱞᱮᱠ ᱢᱮᱱᱟᱜᱼᱟ ᱚᱱᱟ ᱫᱷᱤᱨᱤᱭᱟᱜ ᱟᱨ ᱢᱟᱱᱮ ᱢᱟᱱᱮ ᱟᱹᱰᱤ ᱡᱟᱭᱜᱟ ᱜᱮ ᱚᱱᱠᱟᱱᱟᱜ ᱡᱟᱭᱜᱟ ᱠᱚ ᱛᱟᱞᱮ ᱦᱳᱭ ᱚᱱᱟ ᱠᱷᱮᱛ ᱠᱚᱫᱚ ᱢᱟᱦᱟᱸ ᱠᱚ ᱛᱟᱞᱮ ᱦᱮᱸᱥᱮ ᱚᱱᱟ ᱠᱚᱫᱚ ᱚᱱᱠᱟᱱᱟᱜ ᱜᱮ ᱡᱟᱭᱜᱟ ᱛᱟᱞᱮ ᱟᱨ ᱚᱱᱟ ᱠᱚ ᱡᱟᱦᱟᱸ ᱵᱟᱹᱭᱦᱟᱹᱲ ᱠᱚ ᱢᱮᱱᱟᱜᱼᱟ ᱡᱟᱦᱟᱸ ᱠᱚᱨᱮ ᱫᱟᱜ ᱠᱚ ᱜᱤᱭᱟ ᱦᱮᱸ ᱛᱚ ᱚᱱᱟ ᱠᱚᱨᱮ ᱫᱚ ᱦᱩᱲᱩ ᱠᱚᱫᱚ ᱦᱩᱭᱩᱜ ᱛᱟᱞᱮ ᱜᱤᱭᱟ ᱟᱨ ᱠᱤ ᱦᱮᱸ ᱟᱫᱚ ᱵᱤᱥᱤᱨ ᱵᱷᱟᱜᱽ ᱫᱚ ᱠᱟᱹᱴᱤᱡ ᱚᱱᱟ ᱤᱭᱟᱹ ᱧᱚᱜ ᱦᱟᱥᱟ ᱠᱟᱱ ᱛᱟᱞᱮᱭᱟ ᱡᱚᱛᱚ ᱢᱟᱱᱮ ᱛᱚᱞ ᱠᱟᱱᱟᱜ ᱤᱭᱟᱹ ᱫᱚ ᱵᱟᱝ ᱦᱩᱭᱩᱜᱼᱟ᱾
ᱦᱩᱸ
ᱟᱨ ᱟᱵᱤᱱᱟᱜ ᱚᱲᱟᱜ ᱫᱚ ᱚᱠᱟ ᱵᱩᱨᱩ ᱪᱮᱛᱟᱱ ᱨᱮ ᱪᱮᱫ ᱞᱮᱠᱟ?
ᱵᱟ ᱵᱟ ᱜᱚᱝᱠᱮ ᱵᱩᱨᱩ ᱪᱮᱛᱟᱱ ᱨᱮᱫᱚ ᱵᱟᱝ ᱠᱟᱱᱟ ᱤᱭᱟᱹ ᱢᱮᱱᱟᱜᱼᱟ ᱤᱭᱟᱹ ᱞᱟᱛᱟᱨ ᱨᱮᱜᱮ ᱟᱫᱚ ᱵᱩᱨᱩ ᱠᱚ ᱢᱮᱱᱟᱜᱼᱟ ᱟᱞᱮ ᱠᱚᱨᱮ ᱠᱟᱹᱴᱤᱡ ᱦᱮᱸ ᱩᱥᱩᱞ ᱧᱚᱜ ᱡᱟᱭᱜᱟ ᱠᱚ ᱢᱟᱱᱮ ᱩᱪᱩ ᱡᱟᱦᱟᱸ ᱠᱚ ᱞᱟᱹᱭᱮᱫ ᱠᱟᱱᱟ᱾ ᱫᱤᱠᱩ ᱛᱮ ᱩᱪᱩᱰᱤᱪᱩ ᱟᱨᱠᱤ ᱢᱟᱱᱮ ᱦᱮᱸ ᱪᱮᱛᱟᱱ ᱞᱟᱛᱟᱨ ᱜᱮᱭᱟ ᱡᱟᱭᱜᱟ ᱠᱚ ᱵᱟᱝ ᱥᱚᱢᱟᱱ ᱜᱮᱭᱟ ᱦᱮᱸ ᱡᱮᱢᱚᱱ ᱜᱚᱢᱠᱮ ᱟᱯᱮ ᱥᱮᱱ ᱫᱚ ᱮᱸ ᱪᱟᱥ ᱠᱟᱹᱢᱤ ᱠᱚᱨᱮ ᱫᱚ ᱦᱳᱭᱛᱳ ᱟᱯᱮᱫᱚ ᱟᱹᱰᱤ ᱤᱭᱟᱹ ᱠᱟᱛᱮᱫ ᱢᱟᱱᱮ ᱴᱮᱠᱴᱟᱨ ᱠᱚᱦᱚᱸ ᱯᱮ ᱤᱭᱟᱹ ᱫᱟᱲᱮᱭᱟᱜ-ᱟ᱾ ᱦᱮᱟᱥᱮ ᱞᱟᱜᱟᱣ ᱫᱟᱲᱮᱭᱟᱜ-ᱟ ᱯᱮ ᱥᱮ ᱞᱟᱴᱩ ᱞᱟᱟᱹᱴᱩ ᱦᱟᱨᱵᱷᱮᱥᱴ ᱥᱳᱢᱚᱭ ᱦᱟᱨᱵᱷᱮᱥᱴ ᱚᱭ ᱚᱱᱟ ᱤᱭᱟᱹ ᱠᱚᱜ ᱯᱮ ᱤᱭᱟᱹ ᱫᱟᱲᱮᱭᱟᱜ ᱦᱮᱸ ᱦᱮᱸ ᱛᱚ ᱜᱚᱝᱠᱮ ᱟᱞᱮ ᱥᱮᱱ ᱫᱚ ᱚᱱᱠᱟ ᱫᱚ ᱵᱟᱝ ᱟᱞᱮ ᱥᱮᱱ ᱫᱚ᱾ ᱢᱟᱱᱮ ᱢᱟᱱᱮ ᱡᱟᱦᱟᱸ ᱠᱚ ᱤᱭᱟᱹ ᱦᱩᱭᱩᱜ ᱛᱟᱞᱮᱭᱟ᱾ ᱦᱮᱸ ᱡᱟᱦᱟᱸ ᱠᱚ ᱡᱟᱭᱜᱟ ᱠᱚ ᱢᱮᱱᱟᱜ ᱛᱟᱞᱮᱭᱟ ᱡᱟᱦᱟᱸ᱾ ᱡᱟᱦᱟᱸ ᱠᱷᱮᱛ ᱨᱮᱞᱮ ᱤᱭᱟᱹ ᱪᱟᱥ ᱵᱟᱥᱟ ᱦᱮᱸ ᱟᱫᱚ ᱚᱱᱟ ᱠᱚᱫᱚ ᱚᱠᱚᱭᱟᱜ ᱚᱠᱚᱭᱟᱜ ᱠᱷᱮᱛ ᱫᱚ ᱦᱳᱭᱛᱳ ᱠᱟᱹᱴᱤᱡ ᱩᱥᱩᱞ ᱧᱚᱜ ᱨᱮ ᱢᱮᱱᱟᱜ-ᱟ ᱚᱠᱚ ᱮᱠᱷᱟᱱ ᱫᱚ ᱠᱟᱹᱴᱤᱡ ᱞᱟᱛᱟᱨ ᱨᱮ ᱚᱱᱟ ᱠᱷᱚᱱ᱾ ᱚᱠᱚᱭᱟᱜ ᱠᱷᱮᱛ ᱟᱨᱚ ᱚᱱᱟ ᱠᱷᱚᱱ ᱠᱟᱹᱴᱤᱡ ᱩᱥᱩᱞ ᱜᱮᱭᱟ ᱦᱮᱸ ᱢᱟᱱᱮ ᱚᱱᱮ ᱚᱱᱠᱟ ᱟᱫᱚ ᱛᱟᱦᱚᱞᱮ ᱠᱷᱟᱱ ᱫᱚ ᱚᱱᱟ ᱠᱚ ᱡᱟᱭᱜᱟ ᱨᱮᱫᱚ ᱚᱱᱠᱟ ᱠᱟᱛᱮ ᱢᱟᱱᱮ ᱪᱟᱥᱵᱟᱥ ᱨᱮᱱᱟᱜ ᱦᱚᱸ ᱤᱭᱟᱹ ᱵᱟᱹᱱᱩᱜ ᱛᱟᱞᱮᱭᱟ᱾
ᱥᱩᱵᱤᱫᱟ ᱵᱟᱹᱱᱩᱜ-ᱟ᱾
ᱦᱮᱸ ᱦᱮᱸ
ᱦᱩᱸ
ᱱᱚᱜ ᱱᱤᱭᱟᱹ ᱠᱚ ᱟᱨᱠᱤ
ᱢᱟ ᱛᱟᱨᱦᱮ ᱨᱚᱲ ᱵᱤᱱ
ᱛᱟᱦᱚᱞᱮ ᱜᱚᱢᱠᱮ ᱟᱫᱚ ᱤᱭᱟᱹ ᱟᱨᱠᱤ ᱟᱯᱮ ᱥᱮᱮᱫ ᱫᱚ ᱛᱟᱦᱚᱞᱮ ᱵᱤᱨ ᱠᱚᱫᱚ ᱢᱟ ᱵᱟᱹᱱᱩᱜ ᱜᱮ ᱛᱟᱦᱚᱞᱮ ᱤᱭᱟᱹ ᱢᱟᱱᱮ ᱡᱟᱦᱟᱱᱟᱜ ᱯᱮ ᱥᱟᱠᱟᱢ ᱠᱚᱯᱮ ᱯᱤᱴᱷᱟᱹ ᱵᱟᱲᱟᱭ ᱜᱮᱭᱟ ᱥᱮ ᱵᱟᱝ ᱚᱱᱟ ᱥᱚᱦᱨᱟᱭ ᱠᱚᱨᱮ?
ᱥᱟᱠᱟᱢ ᱠᱚ
ᱦᱮᱸ ᱢᱟᱱᱮ ᱥᱟᱠᱟᱢ ᱯᱤᱴᱷᱟᱹ ᱵᱤᱱ ᱟᱸᱡᱚᱢ ᱠᱟᱫᱟ ᱥᱮ? ᱟᱨᱠᱤ ᱡᱤᱞ ᱠᱚᱯᱮ ᱯᱤᱴᱷᱟᱹᱭ ᱜᱮᱭᱟ? ᱦᱮᱸ ᱡᱤᱞ ᱠᱚ ᱵᱟᱝᱯᱮ ᱯᱤᱴᱷᱟᱹᱭ ᱜᱮᱭᱟ ᱜᱚᱝᱠᱮ ᱥᱚᱨᱦᱟᱭ ᱠᱚᱨᱮ ᱥᱮ ᱡᱟᱦᱟᱱᱟᱜ ᱯᱚᱨᱚᱵᱽ ᱠᱚᱨᱮ ᱜᱮ?
ᱡᱤᱞ ᱢᱟ ᱚᱱᱠᱟ ᱢᱟ ᱵᱟᱝ ᱜᱚᱝᱠᱮ ᱚᱱᱟ ᱥᱩᱱᱩᱢ ᱯᱤᱴᱷᱟᱹ ᱜᱮ ᱥᱚᱨᱚᱦᱟᱭ ᱠᱚᱨᱮ ᱢᱟ ᱟᱨ ᱠᱚᱨᱮ ᱜᱮ ᱯᱤᱴᱷᱟᱹᱭᱟ ᱱᱤᱛᱚ ᱦᱚ
ᱚ ᱚ ᱟᱪᱪᱷᱟ ᱟᱪᱪᱷᱟ ᱜᱚᱝᱠᱮ ᱚ ᱜᱚᱝᱠᱮ ᱛᱟᱦᱚᱞᱮ ᱟᱞᱮ ᱥᱮᱱ ᱫᱚ ᱟᱞᱮ ᱥᱮᱱ ᱫᱚ ᱵᱤᱨ ᱢᱮᱱᱟᱜ ᱟ ᱥᱮ ᱜᱚᱝᱠᱮ ᱛᱟᱦᱮ ᱛᱟᱦᱞᱮ ᱟᱞᱮ ᱥᱮᱱ ᱫᱚ ᱡᱚᱠᱷᱚᱱ ᱠᱷᱚᱱ ᱜᱚᱝᱠᱮ ᱞᱮ ᱥᱚᱨᱦᱟᱭᱚᱜ-ᱟ ᱵᱟᱦᱟ ᱵᱚᱸᱜᱟᱜ ᱟᱞᱮ ᱥᱚᱨᱦᱟᱭ ᱵᱚᱸᱜᱟᱜ ᱟᱞᱮ ᱥᱮ ᱤᱭᱟᱹᱜ ᱟᱞᱮ ᱛᱚᱠᱷᱚᱱ ᱡᱟᱦᱟᱱᱟᱜ ᱜᱮ ᱯᱚᱨᱚᱵᱽ ᱦᱩᱭᱩᱜ ᱛᱟᱞᱮᱭᱟ ᱟᱫᱚ ᱟᱹᱰᱤ ᱵᱮᱥᱤ ᱟᱞᱮ ᱫᱚᱞᱮ ᱥᱟᱠᱟᱢ ᱛᱮ ᱟᱨᱠᱤ ᱦᱚᱞᱚᱝ ᱟᱨ ᱡᱤᱞ ᱞᱮ ᱤᱭᱟᱹᱭᱟ ᱦᱮᱸ ᱟᱨ ᱚᱱᱟ ᱥᱟᱠᱟᱢ ᱛᱮᱞᱮ ᱯᱤᱴᱷᱟᱹᱭᱟ ᱦᱮᱸᱥᱮ᱾ ᱚᱱᱟ ᱤᱭᱟᱹ ᱥᱟᱨᱡᱚᱢ ᱥᱟᱛᱟᱢ ᱟᱨᱠᱤ ᱦᱮᱸ ᱚᱱᱟ ᱥᱟᱨᱡᱚᱢ ᱥᱟᱛᱟᱢ ᱫᱚᱞᱮ ᱯᱤᱴᱷᱟᱹᱭᱟ᱾